ᱦᱮᱞᱳ
ᱦᱮᱸ ᱡᱚᱦᱟᱨ ᱜᱮ ᱞᱟᱹᱭ ᱵᱤᱱ
ᱚ ᱪᱮᱫᱵᱤᱱ ᱪᱤᱠᱟᱭᱮᱫᱟ
ᱪᱮᱫ ᱦᱚᱸ ᱵᱟᱞᱤᱧ ᱪᱤᱠᱟᱭᱮᱫᱟ ᱱᱚᱜᱚᱭ ᱫᱩᱲᱩᱵ ᱠᱟᱱᱟᱞᱤᱧ ᱚᱲᱟᱜ ᱠᱚᱨᱮ ᱜᱮ
ᱱᱟᱯᱟᱭ ᱵᱟᱲᱟ ᱜᱮ ᱵᱟᱝ
ᱦᱮᱸ ᱱᱟᱯᱟᱭ ᱜᱮ ᱟᱹᱵᱤᱱ ᱜᱮ ᱪᱮᱫᱞᱮᱠᱟ
ᱟᱹᱞᱤᱧ ᱦᱚᱸ ᱱᱟᱯᱟᱭ ᱵᱟᱲᱟᱟᱜ ᱜᱮ ᱱᱤᱭᱟᱹ ᱜᱷᱟᱹᱲᱤᱡ ᱫᱚ
ᱦᱚᱸ
ᱪᱟᱸᱫ ᱵᱚᱸᱜᱟ ᱟᱤᱨᱵᱟᱫᱽ ᱛᱮ
ᱟᱪᱪᱷᱟ ᱦᱮᱸᱛᱚ
ᱛᱟᱨᱯᱚᱨ ᱡᱚᱻᱢ ᱠᱚ ᱦᱩᱭᱮᱱᱟ ᱥᱮ ᱟᱹᱣᱨᱤ
ᱟᱹᱣᱨᱤ ᱟᱹᱣᱨᱤ ᱡᱚᱢ ᱧᱩ ᱫᱚ ᱟᱹᱣᱨᱤ ᱦᱩᱭᱩᱜᱼᱟ
ᱟᱪᱪᱷᱟᱷᱟ ᱟᱹᱞᱤᱧ ᱦᱚᱸ ᱟᱹᱣᱨᱤ ᱞᱤᱧ ᱡᱚᱢᱟ ᱦᱸᱚᱭ ᱢᱮᱱᱟᱜ ᱞᱤᱧ ᱜᱮᱭᱟ ᱠᱩᱞᱦᱤ ᱥᱮᱫ ᱨᱮᱞᱤᱧ ᱫᱩᱲᱩᱵ ᱠᱟᱱᱟ
ᱟᱨ ᱛᱤᱱᱟᱹᱜ ᱜᱟᱱᱮ ᱫᱟᱜ ᱠᱮᱫᱟ ᱚᱱᱛᱮ ᱫᱚ
ᱦᱩᱸ ᱫᱟᱜ ᱛᱮᱫ ᱫᱟᱜ ᱠᱮᱫ ᱜᱮᱭᱟᱭ ᱢᱚᱴᱟᱢᱩᱴᱤ ᱥᱮᱛᱟᱜ ᱠᱷᱚᱱ ᱟᱞᱮ ᱥᱮᱫ ᱫᱚ ᱡᱟᱹᱯᱩᱫ ᱮ ᱞᱟᱜᱟᱣ ᱞᱮᱫᱟ ᱢᱚᱴᱟᱢᱩᱴᱤ ᱵᱟᱨᱚᱴᱟ ᱜᱟᱱ ᱦᱟᱹᱵᱤᱡ ᱮ ᱫᱟᱜ ᱠᱮᱜ ᱜᱮᱭᱟ
ᱟᱪᱪᱷᱟ ᱦᱮᱸ ᱛᱚ
ᱛᱟᱨᱯᱚᱨ ᱟᱫᱚ ᱱᱤᱛᱚᱜ ᱫᱚ ᱯᱷᱟᱠᱟ ᱟᱠᱟᱫᱟᱭ ᱚᱵᱚᱥᱥᱚ ᱛᱟᱦᱚᱞᱮ ᱟᱯᱮ ᱥᱮᱱ ᱫᱚ
ᱦᱮᱸ ᱫᱟᱜ ᱫᱚ ᱵᱟᱭ ᱫᱟᱜ ᱟᱠᱟᱫᱟ ᱛᱮᱦᱮᱧ ᱫᱚ
ᱦᱸ
ᱦᱚᱞᱟ ᱢᱟᱫᱷᱮᱨᱮ ᱫᱟᱜ ᱞᱮᱫᱟ ᱚᱱᱟᱜᱮ
ᱦᱮᱸ ᱛᱟᱦᱞᱮ ᱪᱟᱥ ᱠᱚ ᱛᱤᱱᱟᱹᱜ ᱥᱟᱺᱜᱤᱧ ᱠᱮᱫᱟ ᱵᱮᱱ
ᱪᱟᱥ ᱠᱚᱫᱚ ᱟᱹᱣᱨᱤᱭᱟᱜᱼᱟ ᱟᱹᱣᱨᱤ ᱟᱬᱜᱚᱱᱟᱞᱤᱧ ᱪᱟᱥ ᱨᱮᱫᱚ ᱛᱚᱞᱟ ᱠᱚᱦᱚᱸ ᱠᱟᱹᱴᱤᱡ ᱜᱮᱭᱟ
ᱦᱚᱸ
ᱟᱨ ᱚᱱᱠᱟ ᱦᱚᱵᱟᱭ ᱫᱟᱜ ᱟᱫᱟᱭ
ᱦᱸᱚ
ᱟᱹᱣᱨᱤ ᱞᱤᱧ ᱟᱬᱜᱚᱱᱟ ᱪᱟᱥ ᱨᱮᱫᱚ ᱦᱟᱱᱮ ᱟᱥᱟᱲ ᱵᱚᱸᱜᱟ ᱫᱚ ᱵᱟᱝ ᱪᱟᱥᱚᱜ ᱜᱮᱭᱟ ᱛᱚ ᱦᱟᱱᱮ ᱵᱷᱟᱫᱚᱨ ᱛᱷᱟᱱ ᱥᱮᱫ ᱪᱟᱥᱚᱜ ᱜᱮᱭᱟ
ᱚ
ᱵᱟᱭᱨᱮ ᱨᱮ ᱢᱮᱱᱟᱜ ᱵᱤᱱᱟ ᱥᱤᱠᱲᱤᱡ ᱠᱚ ᱵᱟᱠᱚ ᱜᱮᱨᱮᱫ ᱵᱤᱱᱟ
ᱥᱤᱠᱲᱤ ᱜᱚᱢᱠᱮ ᱜᱮᱜᱮᱨ ᱠᱟᱱ ᱜᱮᱭᱟ ᱛᱚ ᱟᱫᱚ ᱵᱤᱱ ᱪᱤᱠᱟᱹᱭᱟ ᱚᱲᱟᱜ ᱨᱮᱦᱚᱸ ᱵᱷᱟᱜᱤ ᱵᱟᱝ ᱵᱩᱡᱷᱟᱹᱜᱼᱟ ᱱᱤᱱᱟᱹᱜ ᱛᱟᱲᱟᱛᱟᱲᱤ ᱡᱟᱹᱯᱤᱫ ᱢᱮᱱ ᱦᱚᱸ ᱡᱟᱹᱯᱤᱫ ᱵᱟᱝ ᱦᱤᱡᱩᱜᱼᱟ ᱟᱫᱚ ᱫᱩᱲᱩᱵ ᱵᱟᱲᱟ ᱠᱟᱱᱟᱞᱤᱧ ᱴᱟᱭᱤᱢ ᱯᱟᱥ ᱦᱩᱭᱩᱜ ᱠᱟᱱᱟ ᱦᱩᱸ
ᱚᱨ ᱚᱸ ᱤ ᱵᱚᱞ ᱮᱱᱮᱡ ᱠᱚ ᱵᱟᱝ ᱦᱩᱭᱩᱜ ᱠᱟᱱᱟ ᱟᱯᱮ ᱥᱮᱫ ᱫᱚ
ᱦᱸ ᱵᱚᱞ ᱮᱱᱮᱡ ᱦᱮᱸ ᱦᱩᱭᱩᱜ ᱠᱟᱱ ᱜᱮᱭᱟ ᱜᱚᱝᱠᱮ
ᱚᱸ
ᱫᱷᱟᱢᱟᱠᱟ ᱠᱟ ᱦᱩᱭ ᱵᱟᱲᱟᱭᱮᱱ ᱜᱮᱭᱟ ᱧᱮᱧᱮᱞ ᱪᱟᱞᱟᱣ ᱦᱩᱭ ᱞᱮᱱᱜᱮ ᱦᱩᱭ ᱞᱮᱱ ᱛᱟᱦᱮᱸᱫ ᱱᱮ ᱟᱨᱦ ᱟᱨᱚ ᱦᱮᱱᱟᱜ ᱜᱮᱭᱟ ᱱᱚᱜᱼᱚᱭ ᱟᱨᱦᱚ ᱢᱚᱴᱟᱢᱩᱴᱤ ᱯᱚᱱᱚ ᱠᱩᱲᱤ ᱫᱤᱱ ᱯᱚᱨ ᱜᱮ ᱟᱨᱦᱚ ᱢᱤᱫ ᱴᱮᱱ ᱫᱷᱟᱢᱟᱠᱟ ᱢᱮᱱᱟᱜᱼᱟ ᱫᱚᱥ ᱞᱟᱠᱷ ᱨᱮᱱᱟᱜ ᱫᱷᱟᱢᱟᱠᱟ
ᱟᱪᱪᱷᱟ ᱚᱸ
ᱢᱚᱴᱟᱢᱩᱴᱤ ᱠᱷᱮᱞ ᱵᱚᱞ ᱠᱷᱮᱞ ᱠᱚᱫᱚ ᱢᱚᱴᱟᱢᱩᱴᱤ ᱦᱩᱭᱩᱜ ᱠᱟᱱ ᱜᱮᱭᱟ ᱦᱮᱸ ᱪᱮᱫ ᱵᱤᱱ ᱞᱟᱹᱭ ᱮᱫᱟ
ᱵᱷᱟᱜᱤ ᱯᱞᱤᱭᱟᱨ ᱠᱚ ᱦᱤᱡᱩᱜᱼᱟ
ᱦᱮᱸ ᱫᱟᱢᱤ ᱯᱞᱤᱭᱟᱨ ᱠᱚᱠᱚ ᱦᱤᱡᱩᱜ ᱜᱮᱭᱟ ᱱᱟᱢᱟ ᱯᱟᱭᱥᱤᱱ ᱛᱚ
ᱦᱮᱸ ᱛᱚ ᱦᱮᱸ ᱴᱤᱠᱤᱴ ᱫᱤᱭᱮ ᱥᱮ ᱯᱷᱤ ᱴᱤᱠᱤᱴ ᱜᱮᱠᱚ ᱧᱮᱞ ᱤᱭᱟᱹᱭᱟ
ᱟᱨ ᱵᱟᱝ ᱜᱚᱝᱠᱮ ᱟᱞᱤᱧ ᱡᱟᱦᱟᱸ ᱪᱟᱞᱟᱣ ᱦᱩᱭ ᱞᱮᱱ ᱫᱚᱰᱮ ᱴᱤᱠᱤᱴ ᱱᱮᱛᱟᱨ ᱫᱚ ᱜᱚᱴᱟ ᱜᱮ ᱴᱤᱠᱤᱴ ᱦᱩᱭᱩᱜ ᱠᱟᱱᱟ
ᱚ
ᱢᱚᱴᱟᱢᱩᱴᱤ ᱴᱤᱠᱤᱴ ᱫᱚ ᱠᱚ ᱴᱤᱠᱤᱴ ᱟᱠᱟᱫ ᱜᱮᱭᱟ ᱛᱟᱨᱯᱚᱨ ᱱᱮᱛᱟᱨ ᱫᱚ ᱫᱚᱢᱮ ᱠᱟᱛᱮ ᱟᱠᱚ ᱦᱟᱛᱟᱣ ᱦᱚᱸᱠᱚ ᱦᱟᱛᱟᱣᱮᱫᱼᱟ ᱟᱨ ᱱᱮ ᱦᱚᱲ ᱦᱚᱸ ᱧᱮᱧᱮᱞ ᱦᱚᱲ ᱦᱚᱸ ᱧᱮᱞ ᱥᱩᱨ ᱠᱚᱨᱮ ᱠᱚ ᱟᱹᱜᱩ ᱦᱮᱡ ᱞᱮᱱᱠᱷᱟᱱ ᱫᱚ ᱧᱮᱞ ᱛᱚ ᱵᱩᱡᱷᱟᱹᱣ ᱜᱮᱭᱟ ᱡᱮ ᱪᱮᱫᱠᱟ ᱠᱷᱮᱞ ᱟᱨᱠᱤ
ᱩ
ᱦᱟᱛᱟᱣ ᱠᱚ ᱜᱚᱢᱠᱮ ᱢᱤᱫᱥᱚ ᱴᱟᱠᱟ ᱠᱟᱛᱮ ᱴᱤᱠᱤᱴ ᱠᱚ ᱦᱟᱛᱟᱣᱟ
ᱟᱪᱪᱷᱟ ᱦᱮᱸ ᱛᱚ ᱟᱹᱞᱤᱧ ᱫᱚ ᱵᱟᱹᱵᱤᱱ ᱠᱷᱮᱞ ᱜᱮᱭᱟ
ᱵᱟᱝ ᱟ ᱜᱚᱝᱠᱮ ᱵᱟᱞᱤᱧ ᱦᱮᱸ ᱵᱚᱞ ᱫᱚᱞᱤᱧ ᱠᱷᱮᱞ ᱵᱟᱲᱟ ᱠᱟᱫ ᱜᱮᱭᱟ ᱢᱳᱴᱟᱢᱩᱴᱤ ᱚᱱᱠᱟ ᱟᱨᱠᱤ ᱛᱟᱨ ᱢᱚᱛᱚ ᱫᱚ ᱵᱟᱝ ᱚᱱᱠᱟᱱ ᱫᱟᱢᱟ ᱠᱚ ᱵᱮᱵᱚᱥᱛᱟᱭᱟ ᱟᱨᱠᱚ ᱱᱚᱝᱠᱟ ᱵᱮᱲᱟ ᱠᱷᱮᱞ ᱠᱚ ᱦᱩᱭ ᱠᱟᱱᱟ ᱯᱚᱭᱥᱟ ᱠᱷᱮᱞ ᱦᱚᱸ ᱟᱨ ᱥᱤᱡᱤᱱ ᱠᱚᱨᱮ ᱯᱳᱚᱞᱴᱨᱤ ᱠᱷᱮᱞ ᱠᱚᱦᱚᱸ ᱚᱱᱟ ᱠᱚᱦᱚᱸ ᱠᱷᱟᱹᱥᱤ ᱡᱮᱞ ᱠᱚᱦᱚᱸ ᱟᱨ ᱥᱩᱠᱨᱤ ᱠᱟᱥᱤ ᱩᱱᱠᱩ ᱦᱚᱸ ᱢᱚᱴᱟᱢᱩᱴᱤ ᱟᱫᱚ ᱫᱷᱟᱯᱟᱠᱟ ᱫᱚ ᱵᱟᱝ ᱠᱚᱨᱟᱣ ᱦᱩᱭ ᱠᱟᱱᱟ ᱟᱨᱠᱤ
ᱦᱮᱸ ᱛᱚ ᱦᱮᱸ ᱦᱮᱸ
ᱚᱱᱠᱟ ᱯᱟᱸᱪ ᱞᱟᱠᱷ ᱫᱚᱥ ᱞᱟᱠᱷ ᱚᱱᱠᱟ ᱫᱚ ᱵᱟᱝ ᱤᱭᱟᱹ ᱟ-ᱚ ᱛᱟᱨᱯᱚᱨ ᱱᱮᱛᱟᱨ ᱛᱚ ᱟᱫᱚ ᱮᱱᱟᱨᱡᱤ ᱠᱚ ᱦᱚ ᱠᱷᱩᱵ ᱮᱠᱢᱟ ᱫᱚ ᱵᱟᱹᱱᱩᱜᱼᱟ ᱾
ᱵᱟᱝ ᱛᱟᱦᱮᱱ ᱜᱮᱭᱟ ᱛᱚ ᱚᱠᱚᱭ ᱠᱚᱣᱟᱜ ᱫᱚ ᱚᱲᱟᱜ ᱨᱮ ᱪᱟᱯ ᱜᱮ ᱛᱟᱦᱮᱱᱟ ᱾
ᱚᱣᱟ ᱢᱩᱪ ᱢᱤᱫ ᱥᱩᱢᱟᱹᱭ ᱜᱮᱛᱚ ᱛᱟᱦᱮᱱᱟ ᱟᱫᱚ ᱥᱚᱵ ᱫᱤᱱ ᱛᱚ ᱵᱟᱝ ᱜᱟᱱᱚᱜᱼᱟ ᱾
ᱦᱩᱸ-ᱦᱩᱸ ᱾ ᱡᱚᱛᱚ ᱦᱚᱲᱟᱜ ᱫᱚ ᱥᱚᱢᱚᱭ ᱵᱟᱝ ᱦᱩᱭᱩᱜ ᱜᱮᱭᱟ ᱮᱵᱟᱨ ᱵᱚᱞ ᱠᱷᱮᱞ ᱢᱟᱱᱮ ᱮᱵᱟᱨ ᱥᱟᱵ ᱠᱟᱜ ᱵᱤᱱ ᱦᱟᱱᱟ ᱢᱤᱫ ᱫᱤᱱ ᱵᱤᱱ ᱩᱰᱩᱝ ᱠᱟᱱᱟ ᱛᱤᱥᱵᱤ ᱵᱚᱞᱚᱱᱟ ᱱᱟᱜ ᱠᱷᱟᱱ
ᱦᱮᱸ ᱦᱮᱸ ᱴᱷᱤᱠ ᱦᱮᱸ ᱟᱹᱞᱤᱧ ᱜᱮ ᱚᱱᱠᱟ ᱜᱮᱞᱤᱧ ᱪᱟᱞᱟᱣ ᱠᱟᱱᱟ ᱚᱠᱟᱨᱮ ᱜᱟᱯᱟ ᱜᱟᱯᱟ ᱠᱷᱮᱞ ᱢᱮᱱᱟᱜᱼᱟ ᱛᱮᱦᱮᱧ ᱨᱮ ᱪᱚ ᱛᱟᱦᱚᱞᱮ ᱥᱮᱛᱟᱜ ᱨᱮ
ᱚ ᱦᱮᱸ ᱛᱚ
ᱚᱻᱮ ᱱᱚᱜᱼᱚᱭ ᱠᱷᱮᱞ ᱱᱮᱥᱟ ᱵᱤᱥᱟᱞ ᱱᱮᱥᱟ ᱾
ᱦᱩ ᱦᱩ
ᱟᱨ ᱟᱹᱵᱤᱱ ᱦᱚᱸ ᱪᱟᱞᱟᱜ ᱜᱮ ᱵᱩᱡᱷᱟᱹᱣ ᱵᱤᱱᱟ ᱵᱟᱹᱵᱤᱱ ᱪᱟᱞᱟᱣ ᱞᱮᱱ ᱠᱷᱟᱱ
ᱦᱩᱸᱻᱦᱩ ᱾
ᱯᱟᱨᱯᱟᱥ ᱥᱮ
ᱦᱩᱸ-ᱦᱩᱸ ᱾
ᱪᱟᱞᱟᱜ ᱜᱮ ᱵᱩᱡᱷᱟᱹᱣᱼᱟ ᱾ ᱢᱤᱫ ᱫᱤᱱ ᱛᱟᱦᱮᱸ ᱠᱟᱛᱮ ᱚᱸᱰᱮ ᱠᱷᱚᱱ ᱦᱟᱸᱰᱮ ᱦᱟᱸᱰᱮ ᱠᱷᱚᱱ ᱦᱟᱸᱰᱮ ᱾ ᱦᱟᱸᱰᱮ ᱱᱟᱰᱮ ᱜᱚᱴᱟ ᱢᱤᱫ ᱥᱚᱯᱛᱟᱦᱚ ᱵᱟᱨ ᱥᱚᱯᱛᱟᱦᱚ ᱨᱮᱱᱟᱜ ᱯᱨᱳᱜᱨᱟᱢ ᱛᱟᱦᱮᱸ ᱱᱟ ᱾ ᱵᱚᱞ ᱠᱷᱮᱞ ᱥᱤᱡᱤᱱ ᱫᱚ ᱥᱤᱡᱤᱱ ᱨᱮᱜᱮ ᱦᱩᱭᱩᱜᱼᱟ ᱛᱚ ᱾ ᱛᱟᱦᱚᱞᱮ ᱟᱹᱵᱤᱱ ᱵᱚᱞ ᱠᱚᱵᱤᱱ ᱠᱷᱮᱞ ᱵᱟᱲᱟᱭ ᱜᱮᱭᱟ ᱥᱮ? ᱮᱸ ᱢᱮᱱ ᱫᱟᱞᱤᱧ ᱟᱹᱵᱤᱱ ᱵᱚᱞ ᱠᱚᱵᱤᱱ ᱠᱷᱮᱞ ᱵᱟᱲᱟᱜ ᱜᱮᱭᱟ?
ᱦᱮᱸ ᱜᱚᱢᱠᱮ ᱟᱡᱚᱢ ᱫᱟᱵᱤᱱ?
ᱦᱮᱸ ᱟᱸᱡᱚᱢᱚᱜ ᱠᱟᱱᱟ ᱢᱮᱱ ᱫᱟᱞᱤᱧ ᱤᱭᱟᱹ ᱟᱹᱵᱤᱱ ᱵᱚᱞ ᱠᱷᱮᱞ ᱵᱚᱞ ᱠᱚᱵᱤᱱ ᱠᱷᱮᱞ ᱜᱮᱭᱟ ᱥᱮ ᱵᱟᱝ? ᱛᱟᱞᱮ ᱦᱮᱣ ᱾ ᱟᱸ ᱦᱮᱞᱳᱣ,
ᱦᱮᱸ ᱦᱮᱸ ᱦᱮᱸ ᱠᱷᱮ
ᱚᱸᱻ ᱦᱮᱞᱳᱣ ᱾ ᱦᱮᱞᱳᱣ ᱾ ᱟᱡᱚᱢᱮᱜᱼᱟ ᱵᱤᱱ ᱥᱮ ᱵᱟᱝ? ᱜᱚᱢᱠᱮ ᱟᱸᱡᱚᱢ ᱠᱟᱹᱴᱤᱡ ᱵᱟᱝᱞᱤᱧ ᱟᱸᱡᱚᱢ ᱮᱫᱟ ᱱᱤᱛᱚᱜ ᱟᱸᱡᱚᱢᱚᱜ ᱠᱟᱱᱟ
ᱦᱮᱸ ᱜᱟᱱᱚᱜ ᱠᱟᱱᱟ
ᱟᱹᱰᱤ ᱴᱮᱥᱴ ᱵᱟᱝ ᱦᱩ ᱢᱮᱱᱮᱫ ᱛᱟᱦᱮᱞᱤᱧ ᱤᱭᱟᱹ ᱟᱹᱵᱤᱱ ᱛᱟᱦᱞᱮ ᱵᱚᱞ ᱠᱚᱵᱤᱱ ᱠᱷᱮᱞ ᱵᱟᱲᱟᱭ ᱜᱤᱭᱟ ᱥᱮ ᱵᱟᱝ
ᱦᱮᱸ ᱟᱹᱞᱤᱧ ᱫᱚ ᱵᱚᱞ ᱜᱮᱞᱤᱧ ᱠᱷᱮᱞ ᱵᱟᱲᱟᱭ ᱜᱮᱭᱟ
ᱚ ᱟᱪᱪᱷᱟ ᱚᱯᱮ ᱥᱮᱱ ᱫᱚ ᱛᱟᱦᱚᱞᱮ ᱦᱟᱸ ᱾
ᱦᱩᱸ ᱠᱷᱮᱞ ᱜᱮᱭᱟ ᱞᱮ ᱦᱟᱸ
ᱚᱸ ᱠᱷᱮᱞ ᱜᱮᱭᱟᱞᱤᱧ ᱾
ᱦᱩᱸ ᱠᱷᱮᱞ ᱫᱚ ᱠᱷᱮᱞ ᱜᱮᱭᱟᱞᱤᱧ ᱵᱟᱝ ᱫᱚ ᱵᱟᱝ ᱾
ᱠᱟᱱᱟ ᱱᱚᱣᱟᱠᱟ ᱠᱚ ᱥᱮ
ᱫᱷᱟᱢᱟᱠᱟ ᱠᱚᱜᱮ ᱱᱚᱜᱼᱚᱭ ᱪᱷᱳᱴᱳ ᱠᱷᱟᱴᱚ ᱜᱮ ᱟᱹᱞᱤᱧ ᱫᱚ ᱩᱱᱟᱹᱜ ᱟᱹᱞᱤᱧ ᱫᱚ ᱵᱟᱹᱞᱤᱧ ᱪᱟᱞᱟᱣ ᱟᱠᱟᱱᱟ ᱚᱱᱟ ᱢᱤᱫ ᱞᱟᱠᱷ ᱠᱷᱚᱱᱟᱜ ᱞᱟᱛᱟᱨ ᱥᱮᱫ ᱜᱮ
ᱚ
ᱚᱱᱠᱟᱱ ᱫᱷᱟᱢᱟᱠᱟ ᱫᱚ ᱵᱟᱹᱞᱤᱧ ᱠᱷᱮᱞ ᱵᱟᱲᱟ ᱟᱠᱟᱫᱟ ᱟᱨ ᱪᱮᱥᱴᱟ ᱦᱩᱭᱩᱜ ᱠᱟᱱᱟ ᱠᱷᱮᱞ ᱨᱮᱱᱟᱜ ᱫᱮᱠᱷᱤ ᱛᱤᱱᱟᱹᱜ ᱞᱤᱧ ᱞᱟᱦᱟ ᱫᱟᱲᱮᱭᱟᱜ ᱠᱟᱱᱟ
ᱛᱟᱦᱚᱞᱮ ᱫᱷᱟᱢᱟᱠᱟ ᱠᱚ ᱫᱚ ᱦᱩᱭᱩᱜ ᱜᱮᱭᱟ ᱥᱮ ᱵᱟᱝ ᱟᱯᱮ ᱥᱮᱱ ᱫᱚ
ᱦᱮᱸ ᱫᱷᱟᱢᱟᱠᱟ ᱜᱮ ᱵᱮᱥᱤᱨ ᱵᱷᱟᱜᱽ ᱦᱩᱭᱩᱜ ᱜᱮᱭᱟ ᱱᱚᱣᱟ ᱮᱭ ᱡᱮᱢᱚᱱ ᱵᱤᱱ ᱞᱟᱹᱭ ᱠᱮᱫᱟ ᱥᱩᱠᱨᱤ ᱵᱚᱭᱞᱟᱨ ᱚᱱᱟ ᱠᱚᱫᱚᱢ ᱠᱷᱩᱵ ᱠᱚᱢ ᱜᱮ ᱦᱩᱭᱩᱜᱼᱟ ᱚᱱᱟ ᱯᱚᱭᱥᱟ ᱫᱤᱭᱮ ᱜᱮ ᱵᱤᱥᱤ ᱦᱩᱭᱩᱜ ᱜᱮᱭᱟ
ᱚ ᱟᱯᱮ ᱥᱮᱱ ᱫᱚ ᱯᱚᱭᱥᱟ ᱫᱤᱭᱟᱹ ᱜᱮ ᱵᱤᱥᱤ ᱦᱩᱭᱩᱜ ᱜᱮᱭᱟ ᱵᱟᱝ
ᱦᱮᱸ ᱟᱫᱚ ᱱᱚᱛᱮ ᱫᱚ ᱴᱤᱠᱤᱴ ᱢᱤᱠᱤᱴ ᱫᱚ ᱵᱟᱝ ᱛᱚ ᱟᱹᱵᱤᱱ ᱦᱳᱭ ᱡᱟᱦᱟᱸ ᱡᱟᱦᱟᱸ ᱠᱷᱚᱱᱟᱜᱼᱮ ᱧᱮᱞ ᱫᱟᱲᱮᱭᱟᱜ
ᱦᱮᱸ ᱢᱟᱱᱮ ᱯᱷᱟᱠᱟ ᱜᱚᱰᱟ ᱟᱨᱠᱤ
ᱦᱳᱭ ᱜᱚᱰᱟ
ᱦᱳᱭ ᱟᱨᱠᱤ ᱢᱟᱱᱮ ᱚᱱᱠᱟ ᱮᱥᱮᱫ ᱫᱚ ᱵᱟᱝ ᱛᱟᱦᱮᱱᱟ ᱟᱨᱠᱤ ᱴᱤᱠᱤᱴ ᱫᱤᱭᱟᱹ ᱡᱮᱢᱚᱱ ᱛᱟᱦᱮᱱᱟ ᱚᱱᱠᱟ ᱫᱚ ᱵᱟᱝ ᱯᱷᱟᱠᱟ ᱢᱟᱱᱮ ᱯᱷᱤᱨᱤ ᱛᱮ ᱧᱮᱞ
ᱦᱮᱸ ᱦᱳᱭ ᱦᱳᱭ
ᱢᱮᱱᱟᱜᱼᱟ ᱢᱤᱫᱴᱟᱝ ᱥᱴᱩᱰᱤᱭᱳ ᱞᱮᱠᱟ ᱜᱚᱰᱟ ᱢᱮᱱᱟᱜᱼᱟ ᱚᱸᱰᱮ ᱫᱚ ᱢᱟᱱᱮ ᱚᱸᱰᱮ ᱫᱚᱠᱚ ᱦᱟᱛᱟᱣ ᱜᱮᱭᱟ ᱯᱚᱧᱪᱟᱥ ᱴᱟᱠᱟ ᱠᱟᱛᱮᱫ
ᱢᱮᱱᱟᱜᱼᱟ ᱵᱟᱝ ᱫᱚ ᱵᱟᱝ ᱯᱚᱧᱪᱟᱥ ᱴᱟᱠᱟ ᱠᱟᱛᱮᱫ ᱠᱚ ᱦᱟᱛᱟᱣ ᱜᱮᱭᱟ ᱚᱱᱟ ᱫᱚ ᱢᱟᱱᱮ ᱚᱸᱰᱮ ᱫᱚ ᱟᱹᱰᱤ ᱢᱟᱨᱟᱝ ᱢᱟᱨᱟᱝ ᱯᱞᱤᱭᱟᱨ ᱠᱚ ᱦᱤᱡᱩᱜ ᱜᱮᱭᱟ
ᱚᱸ ᱟᱪᱪᱷᱟᱪᱷᱟ ᱟᱨ ᱢᱮᱱ ᱫᱟᱞᱤᱧ ᱚᱱᱟ ᱠᱟᱹᱴᱤᱡ ᱫᱷᱟᱢᱟᱠᱟ ᱠᱚᱫᱚ ᱚᱱᱟ ᱪᱮᱫ ᱴᱟᱭᱤᱢ ᱦᱩᱭᱩᱜ ᱜᱮᱭᱟ ᱟᱨᱠᱤ ᱪᱮᱫ ᱥᱤᱡᱤᱱ
ᱥᱤᱡᱤᱱ ᱵᱚᱞᱛᱮ ᱚᱱᱟ ᱠᱚᱫᱚ ᱥᱤᱡᱤᱱ ᱢᱤᱡᱤᱱ ᱫᱚ ᱵᱟᱝ ᱡᱮᱢᱚᱱᱼᱟᱺ ᱚᱱᱟ ᱫᱚ ᱚᱸᱜᱼᱚᱭ ᱞᱟᱜᱟᱛ ᱟᱨ ᱯᱨᱚᱛᱛᱮᱠᱴᱤ ᱜᱮᱢ ᱜᱮ ᱢᱮᱱᱟᱜᱼᱟ ᱚᱱᱟ ᱦᱚᱞᱟ ᱢᱟᱫᱮᱨ ᱛᱟᱦᱮᱸᱜ ᱠᱟᱱᱟ ᱛᱟᱨᱯᱚᱨ ᱟᱨᱚ ᱜᱟᱯᱟᱥᱮᱫ ᱠᱷᱚᱱᱟᱜ ᱟᱨᱟᱢᱵᱚᱜ ᱠᱟᱱᱟ ᱱᱚᱝᱠᱟ ᱟᱨᱠᱤ
ᱟᱨᱟᱹ ᱛᱟᱦᱚᱞᱮ ᱦᱚᱜᱼᱚᱭ ᱡᱮᱢᱚᱱ ᱟᱹᱭᱻᱤ ᱛᱤᱨᱤᱥᱮ ᱡᱩᱱ ᱛᱟᱦᱮᱸᱜ ᱠᱟᱱᱟ᱾ ᱚᱱᱟ ᱦᱩᱞ ᱢᱟᱦᱟ ᱟᱵᱚ ᱟᱣᱚᱨ ᱠᱤ ᱥᱤᱫᱩ ᱠᱟᱹᱱᱦᱩ᱾